ᱦᱮᱸ ᱜᱚᱝᱠᱮ ᱡᱚᱦᱟᱨ ᱜᱮ᱾
ᱡᱚᱦᱟᱨ ᱜᱮ ᱜᱚᱝᱠᱮ᱾
ᱫᱤᱭᱮ ᱱᱟᱯᱟᱭ ᱵᱟᱲᱟ ᱜᱮᱭᱟᱵᱮᱱ ᱞᱟᱹᱭ ᱵᱮᱱ?
ᱦᱳᱭ ᱱᱤᱛᱳᱜ ᱫᱚ ᱱᱟᱯᱟᱭ ᱵᱟᱲᱟ ᱜᱮ᱾ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱦᱮᱸ ᱟᱹᱞᱤᱧ ᱦᱚᱸ ᱮᱠᱷᱚᱱ ᱱᱟᱯᱟᱭ ᱜᱮ᱾
ᱛᱟᱯᱚᱨᱮ ᱚᱱᱛᱮᱱᱟᱜ ᱠᱷᱚ ᱠᱷᱚᱵᱚᱨ ᱠᱚ ᱫᱟᱜ ᱡᱟᱹᱲᱤ ᱠᱚᱨᱮᱱᱟᱜ?
ᱦᱮᱸ ᱫᱟᱜ ᱡᱟᱹᱲᱤ ᱢᱟ ᱜᱟᱝᱠᱮ ᱱᱚᱛᱮ ᱫᱚ ᱦᱟᱸᱜ ᱦᱮᱸ ᱢᱤᱫ-ᱵᱟᱨ ᱫᱤᱱ ᱫᱟᱜ ᱡᱟᱹᱲᱤ ᱜᱮ, ᱟᱫᱚ ᱚᱝᱠᱟ ᱡᱟᱹᱥᱛᱤ ᱠᱟᱭ ᱛᱮᱫᱚ ᱵᱟᱝ ᱠᱟᱹᱴᱤᱡ ᱦᱟᱞᱠᱟ ᱢᱟᱪᱷᱟ ᱧᱚᱜ ᱜᱮᱭᱟ ᱟᱨᱠᱤ᱾ ᱠᱚᱢ ᱫᱷᱟᱨᱮ ᱧᱚᱜ ᱜᱮ ᱟᱨᱠᱤ ᱟᱵᱮᱱ ᱚᱱᱛᱮ?
ᱟᱞᱮ ᱦᱚᱸ ᱠᱟᱹᱴᱤᱡ ᱫᱚ ᱦᱩᱭᱩ ᱟᱠᱟᱱ ᱜᱮᱭᱟ ᱫᱟᱜ ᱡᱟᱹᱲᱤ ᱫᱚ ᱠᱟᱹᱴᱤᱡ ᱤᱝᱠᱟᱹ ᱫᱚ᱾
ᱟᱪᱪᱷᱟ ᱟᱪᱪᱷᱟ᱾
ᱩᱸᱻ ᱪᱟᱥ ᱟᱵᱟᱫ ᱠᱚᱨᱮᱱᱟᱜ ᱠᱷᱚᱵᱚᱨ ᱠᱚᱛᱟ ᱵᱮᱱ ᱛᱟᱦᱞᱮ ᱪᱮᱫᱞᱮᱠᱟ?
ᱦᱮᱸ ᱪᱟᱥ ᱦᱚᱸ ᱵᱟᱹᱱᱩᱜ-ᱟ ᱜᱟᱝᱠᱮ᱾ ᱚᱱᱟ ᱠᱚᱫᱚ ᱦᱟᱸᱜ ᱛᱚᱞᱟ ᱠᱚ ᱥᱟᱹᱛ ᱫᱚ ᱦᱩᱭ ᱠᱟᱱᱟ ᱜᱤᱲᱤ ᱠᱚᱫᱚ ᱟᱫᱚ ᱦᱟᱸᱜ ᱚᱝᱠᱟ ᱫᱚ ᱟᱹᱣᱨᱤ ᱦᱟᱨᱟᱜᱼᱟ ᱡᱮ ᱨᱚᱦᱚᱭ ᱞᱮᱠᱟ ᱫᱚ ᱦᱟᱸᱜ᱾
ᱦᱩᱸ ᱟᱞᱮ ᱥᱮᱡ ᱦᱚᱸ ᱚᱱᱠᱟ ᱜᱮ ᱦᱩᱭ ᱫᱚ ᱦᱩᱭ ᱵᱟᱲᱟᱣᱟᱠᱟᱱ ᱜᱮᱭᱟ ᱛᱮᱦᱮᱧ ᱜᱟᱯᱟ ᱫᱚᱠᱚ ᱟᱬᱜᱚ ᱵᱟᱲᱟᱜ ᱠᱟᱱᱟ ᱠᱷᱮᱛ ᱠᱚᱨᱮ᱾ ᱨᱚᱦᱚᱭ ᱞᱟᱹᱜᱤᱫ ᱢᱟᱱᱮ ᱥᱤ, ᱥᱤᱭ ᱫᱟᱠᱚ ᱥᱤ ᱠᱟᱛᱮᱫ ᱠᱚ ᱢᱤᱫ ᱵᱟᱨ ᱞᱮᱠᱟ ᱨᱚᱦᱚᱭ ᱠᱟᱫᱟ ᱢᱟᱱᱮ ᱨᱚᱦᱚᱭ ᱫᱚ ᱟᱹᱣᱨᱤ ᱞᱮ
ᱚ, ᱟᱪᱪᱷᱟ ᱟᱪᱪᱷᱟ ᱟᱪᱪᱷᱟ, ᱟᱹᱰᱤ ᱱᱟᱯᱟᱭ ᱟᱹᱰᱤ ᱢᱟ ᱛᱟᱦᱞᱮ ᱟᱢ
ᱛᱟᱦᱞᱮ ᱟᱯᱮᱥᱮᱫ ᱫᱚ ᱪᱮᱫ ᱠᱚᱛᱮ ᱠᱚ ᱥᱤ ᱵᱟᱲᱟᱭᱮᱫᱟ ᱴᱮᱠᱴᱟᱨ ᱠᱚᱛᱮ ᱥᱮ ᱮᱢᱱᱤ ᱰᱟᱝᱨᱤ ᱠᱟᱲᱟ ᱠᱚᱛᱮ?
ᱦᱮᱸ ᱟᱞᱮ ᱥᱮᱫ ᱫᱚ ᱜᱚᱝᱠᱮ ᱴᱮᱠᱴᱟᱨ ᱛᱮᱜᱮ ᱠᱚ ᱥᱤ ᱵᱟᱲᱟᱭᱟ ᱱᱮᱛᱟᱨ ᱰᱟᱹᱝᱨᱤ ᱠᱟᱲᱟ ᱢᱟ ᱟᱹᱰᱤ ᱠᱚᱢ ᱠᱚᱠᱚ ᱫᱚᱦᱨᱟ ᱫᱚᱦᱚᱭᱮᱫ ᱠᱚᱣᱟ
ᱦᱳᱭ ᱦᱳᱭ ᱱᱮᱛᱟᱨ ᱫᱚ ᱚᱱᱠᱟ ᱫᱚ ᱵᱟᱠᱚ ᱫᱚᱦᱚᱭ ᱫᱟᱛᱚ ᱦᱩᱸ
ᱦᱩᱸ, ᱟᱫᱚ ᱱᱮᱛᱟᱨ ᱦᱟᱸᱜᱠᱷᱟᱱ ᱦᱚᱲ ᱛᱚ ᱢᱟᱱᱮ ᱪᱮᱫ ᱞᱤᱧ ᱞᱟᱹᱭᱟ ᱠᱟᱹᱢᱤ ᱢᱟ ᱩᱱᱟᱹᱜ ᱢᱟ
ᱦᱮᱸ ᱵᱟᱵᱚᱱ ᱠᱟᱢ ᱦᱮᱸ ᱟᱨ ᱵᱚ ᱟᱨ ᱠᱟᱹᱢᱤ ᱦᱚᱸ ᱵᱟᱵᱚᱱ ᱠᱟᱹᱢᱤ ᱠᱟᱱᱟ
ᱵᱟᱵᱚᱱ ᱠᱟᱹᱢᱤ
ᱦᱩ ᱚᱱᱮ ᱪᱮᱥᱴᱟ ᱦᱚᱸ ᱱᱮᱛᱟᱨ ᱫᱚ ᱚᱱᱠᱟ ᱫᱚ ᱟᱨ ᱵᱟᱹᱱᱩᱜ ᱛᱟᱵᱚᱱᱟ ᱥᱮ ᱡᱮ
ᱵᱟ ᱵᱟ ᱵᱟ ᱵᱟ ᱦᱳᱭ ᱦᱳᱭ ᱦᱳᱭ
ᱟᱵᱚᱫᱚ ᱟᱱᱮ ᱦᱚᱲ ᱵᱷᱚᱨᱥᱟ
ᱦᱳᱭ ᱦᱳᱭ ᱦᱳᱭ ᱢᱤᱥᱤᱱ ᱵᱷᱚᱨᱥᱟ ᱱᱮᱛᱟᱨ ᱢᱟ ᱡᱚᱛᱚ ᱡᱮᱠᱳᱱᱳ ᱡᱟᱦᱤᱡ ᱜᱮ ᱡᱚᱱᱛᱨᱚ ᱵᱷᱚᱨᱥᱟ ᱦᱳᱭ ᱠᱟᱱᱟ
ᱦᱮᱸ
ᱦᱩᱜ ᱩ ᱟᱪᱷᱟ ᱟᱪᱷᱟ ᱟᱯᱮ ᱚᱱᱛᱮ ᱜᱚᱝᱠᱮ
ᱟᱞᱮ ᱱᱚᱛᱮ ᱦᱚᱸ ᱚᱱᱠᱟ ᱜᱮ ᱡᱚᱛᱚᱜ ᱜᱮ ᱢᱮᱥᱤᱱ ᱫᱟᱨᱟᱡᱽ ᱠᱚᱛᱮ ᱜᱮ
ᱚ ᱛᱟᱦᱚᱞᱮ ᱜᱚᱝᱠᱮ ᱚᱱᱛᱮ ᱫᱟᱜ ᱫᱚ ᱢᱳᱱᱮ ᱦᱚᱣ ᱟᱹᱰᱤ ᱡᱟᱹᱥᱛᱤ ᱧᱚᱜ ᱜᱮ ᱫᱟᱜ ᱠᱟᱫᱟᱭ ᱱᱟᱜ
ᱩᱱᱟᱹᱜ ᱡᱟᱹᱥᱛᱤ ᱫᱚ ᱵᱟᱝ ᱦᱚᱭ ᱠᱟᱹᱢᱤ ᱪᱟᱞᱟᱜ ᱠᱟᱱᱟ ᱾ ᱠᱟᱹᱢᱤ ᱪᱟᱞᱟᱜ ᱠᱟᱱᱟ ᱧᱮᱞ ᱦᱩᱭᱩᱜ ᱠᱟᱱᱟ ᱡᱩᱫᱤ ᱟᱨᱚᱭ ᱫᱟᱜ ᱤᱫᱤ ᱠᱷᱟᱡ ᱫᱚ ᱴᱷᱤᱠ ᱜᱮᱭᱟ ᱟᱨ ᱵᱟᱠᱷᱟᱡ ᱫᱚᱢ ᱪᱤᱠᱟᱹᱭᱟ ᱤᱱᱠᱟᱹᱜᱮ ᱛᱚ ᱨᱚᱦᱚᱭ ᱜᱮᱛ ᱛᱚ ᱦᱩᱭᱩᱜ ᱜᱮᱭᱟ ᱡᱟᱦᱟᱸ ᱞᱮᱠᱟ ᱠᱟᱛᱮᱜ ᱦᱳᱞᱳ ᱚᱱᱟ ᱢᱮᱥᱤᱱ ᱠᱚ ᱦᱳᱞᱳ ᱡᱟᱦᱟᱸ ᱠᱟᱛᱮ ᱦᱳᱞᱳ ᱫᱟᱜ ᱠᱚ ᱟᱨᱮᱡ ᱵᱟᱲᱟ ᱠᱟᱛᱮ ᱡᱟᱦᱟᱱᱟᱜ ᱫᱟᱜ ᱠᱚ ᱮᱢ ᱵᱟᱲᱟ ᱠᱟᱛᱮᱫ
ᱦᱮᱸ ᱦᱮᱸ ᱦᱮᱸ ᱟᱫᱚ ᱚᱱᱠᱟ ᱢᱟ ᱢᱤᱫ ᱫᱷᱟᱣ ᱨᱚᱦᱚᱭ ᱫᱟᱲᱮᱭᱟᱜ ᱠᱷᱟᱱ ᱫᱚ ᱫᱟᱜ ᱫᱚ ᱫᱟᱜ ᱤᱫᱤᱭᱮᱫ ᱜᱮᱭᱟ ᱵᱟᱝ ᱫᱚ ᱵᱟᱝ ᱢᱟᱱᱮ ᱟᱨ ᱦᱳᱲᱳ ᱫᱚ ᱥᱮ ᱛᱚᱞᱟ ᱫᱚ ᱮᱢᱚᱱ ᱜᱮ ᱠᱟᱱᱟ ᱢᱤᱫ ᱫᱷᱟᱣ ᱡᱩᱫᱤ ᱜᱟᱹᱪᱷᱤ ᱡᱩᱫᱤᱢ ᱵᱤᱲᱦᱟᱹᱣ ᱫᱟᱲᱮᱜ ᱟᱢ
ᱦᱮᱸ
ᱛᱟᱞᱮ ᱚᱱᱟ ᱫᱚ ᱟᱫᱚ ᱦᱩᱭᱩᱜ ᱜᱮᱭᱟ ᱧᱮᱞ ᱵᱮᱱ ᱟᱨ ᱚᱱᱠᱟ ᱛᱮᱜᱮ ᱫᱟᱜ ᱫᱚᱭ ᱫᱟᱜ ᱮᱫ ᱜᱮᱭᱟ ᱡᱤᱭᱟᱹᱲ
ᱦᱮᱸ ᱦᱮᱸ ᱟᱫᱚ ᱚᱱᱮ ᱚᱱᱟ ᱛᱮᱜᱮ ᱢᱮᱱ ᱦᱳᱭᱳᱜ ᱾ ᱚᱱᱮ ᱤᱱᱠᱟ ᱛᱮᱜᱮ ᱠᱟᱹᱴᱤᱡ ᱠᱟᱹᱢᱤ ᱛᱮᱫ ᱞᱟᱦᱟ ᱦᱩᱭ ᱠᱟᱱᱟ ᱡᱟᱦᱟᱸ ᱞᱮᱠᱟ ᱠᱟᱛᱮᱜ ᱦᱳᱞᱳ ᱚᱱᱟ ᱤᱭᱟᱹ ᱠᱚ ᱜᱟᱹᱰᱭᱟᱹ ᱠᱚ ᱢᱮᱱᱟᱜ ᱟᱱ ᱤᱭᱟᱹ ᱫᱟᱨᱦᱟ ᱠᱚ ᱢᱮᱱᱟᱜᱼᱟ ᱚᱱᱟ ᱠᱚᱨᱮ ᱠᱷᱚᱱᱟᱜ ᱜᱮ ᱫᱟᱜ ᱟᱨᱮᱡ ᱠᱟᱛᱮᱫ ᱜᱮ
ᱟᱪᱪᱷᱟ ᱪᱷᱟ ᱡᱟ ᱜᱮ ᱡᱟᱭᱦᱳᱠ ᱠᱟᱹᱢᱤ ᱞᱟᱦᱟᱜᱮ ᱪᱟᱥ ᱠᱟᱹᱢᱤ ᱢᱟᱱᱮ ᱞᱟᱦᱟ ᱞᱟᱦᱟᱜᱮ ᱵᱷᱟᱜᱮᱭᱟ ᱛᱤᱱᱟᱹᱜ ᱵᱮᱱ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ ᱦᱩᱸ ᱛᱟᱞᱮ ᱠᱷᱮᱛᱨᱮ ᱧᱮᱞ ᱵᱟᱲᱟ ᱦᱩᱭᱠᱟᱱᱟ ᱡᱮ ᱛᱟᱦᱚᱞᱮ ᱠᱷᱟᱱ ᱫᱚ ᱠᱚ ᱢᱟᱱᱮ ᱛᱤᱡᱩ ᱠᱚ ᱵᱤᱥᱠᱚ ᱚᱱᱠᱟ ᱫᱚ ᱠᱚᱢ ᱫᱷᱟᱨᱟ ᱧᱚᱜ ᱜᱮ ᱞᱟᱜᱟᱜᱼᱟ
ᱦᱮᱸ ᱦᱮᱸ ᱦᱮᱸ
ᱦᱩᱸ ᱟᱪᱪᱷᱟ ᱟᱪᱪᱷᱟ ᱵᱟᱝ ᱜᱚᱝᱠᱮ ᱟᱞᱮ ᱥᱮᱫ ᱫᱚ ᱦᱟᱸᱜ ᱟᱹᱣᱨᱤ ᱜᱮ ᱟᱨᱟᱢᱵᱷᱚᱜᱼᱟ ᱛᱚᱞᱟ ᱠᱚᱫᱚ ᱦᱟᱸᱜ ᱠᱤᱪᱷᱩ ᱜᱟᱱ ᱫᱚ ᱦᱳᱭ ᱠᱟᱱ ᱜᱮᱭᱟ ᱟᱫᱚ ᱫᱟᱜ ᱡᱟᱹᱲᱤ ᱚᱱᱠᱟ ᱟᱹᱣᱨᱤᱭᱟᱜᱼᱟ ᱟᱨ ᱠᱮᱱᱮᱞ ᱨᱮᱱᱟᱜ ᱢᱟ ᱦᱟᱸᱜ ᱟᱞᱮ ᱠᱮᱱᱮᱞ ᱫᱟᱜ ᱫᱚᱞᱮ ᱧᱟᱢ ᱫᱚᱞᱮ ᱧᱟᱢᱟ ᱟᱫᱚ ᱦᱟᱸᱜ ᱠᱮᱱᱮᱞ ᱫᱟᱜ ᱫᱚ ᱛᱟᱺᱜᱤ ᱛᱟᱲᱟᱜ ᱦᱳᱭ ᱠᱟᱱᱟ
ᱦᱩᱸ ᱟᱞᱮ ᱥᱮᱫ ᱫᱚ ᱠᱮᱱᱮᱞ ᱠᱚᱫᱚ ᱵᱟᱹᱱᱩᱜ ᱟᱱ ᱛᱚ ᱚᱱᱠᱟ ᱫᱚ ᱦᱚᱭ ᱱᱤᱡᱮᱨᱟᱜ ᱤᱭᱟᱹ ᱛᱮ ᱵᱷᱚᱨᱥᱟ ᱜᱮ ᱢᱟᱱᱮ ᱢᱮᱥᱤᱱ ᱠᱚ ᱵᱷᱚᱨᱥᱟ ᱮᱭ ᱠᱮᱱᱮᱞ ᱠᱚᱫᱚ ᱟᱞᱮ ᱥᱮᱫ ᱫᱚ ᱵᱟᱹᱱᱩᱜᱼᱟ
ᱦᱚᱸ ᱛᱟᱦᱞᱮ ᱜᱚᱝᱠᱮ ᱚᱱᱛᱮ ᱫᱚ ᱛᱤᱱᱵᱟᱨ ᱪᱟᱥ ᱦᱩᱭᱩᱜ ᱜᱮᱭᱟ
ᱳᱭ ᱢᱤᱫ ᱫᱷᱟᱣ ᱜᱮ ᱾ ᱟᱞᱮ ᱥᱮᱫ ᱫᱚ ᱢᱤᱫ ᱫᱷᱟᱣ ᱜᱮ ᱦᱩᱭᱩᱜᱼᱟ ᱦᱮᱸ ᱦᱮᱸ ᱦᱮᱸ ᱦᱮᱸ ᱤᱱᱟᱹ ᱜᱮ
ᱦᱩᱸ
ᱮᱢᱱᱤ ᱥᱚᱵᱽᱡᱤ ᱠᱚᱦᱚᱸ ᱥᱚᱵᱡᱤ ᱠᱚ ᱡᱟᱦᱟᱸᱭ ᱠᱚᱫᱚ ᱠᱚ ᱚᱱᱠᱟ ᱡᱚᱞᱟᱥᱚᱭ ᱨᱮ ᱧᱚᱜ ᱫᱷᱟᱨᱮ ᱠᱚᱨᱮ ᱢᱮᱱᱟᱜ ᱛᱟᱠᱚᱣᱟ ᱩᱱᱠᱩ ᱠᱚᱫᱚ ᱥᱚᱵᱽᱡᱤ ᱠᱚᱠᱚ ᱪᱟᱥ ᱵᱟᱲᱟᱭᱟ ᱤᱱᱟᱹᱜᱮ ᱟᱨ ᱵᱟᱠᱷᱟᱡ ᱫᱚ ᱚᱠᱟ ᱨᱮᱵᱮᱱ ᱪᱟᱥᱟ ᱩᱱᱟᱹᱜ ᱥᱟᱺᱜᱤᱧ ᱠᱷᱚᱱᱟᱜ ᱫᱟᱜ ᱟᱹᱜᱩ ᱠᱟᱛᱮ
ᱦᱚᱭ ᱦᱚᱭ ᱦᱚᱭ ᱢᱩᱥᱠᱤᱞ ᱜᱮᱭᱟ ᱚᱱᱟ ᱫᱚ ᱦᱮᱸ ᱛᱚ ᱦᱮᱸ ᱜᱮ ᱾ ᱵᱟᱝ ᱫᱚ ᱵᱟᱝ ᱟᱹᱰᱤ ᱮᱱᱮᱴ ᱮᱴᱠᱮᱴᱚᱲᱮ ᱠᱚ ᱢᱮᱱᱟᱜ ᱟᱥᱮ ᱾
ᱟᱞᱮ ᱥᱮᱱᱟᱜ ᱡᱟᱭᱜᱟ ᱫᱚ ᱪᱮᱫ ᱞᱮᱠᱟᱞᱤᱧ ᱢᱮᱱᱟ ᱪᱮᱛᱟᱱ ᱞᱟᱛᱟᱨ ᱧᱚᱜ ᱜᱮᱭᱟ ᱛᱚ, ᱢᱟᱱᱮ ᱥᱚᱢᱟᱱ ᱵᱟᱝ ᱡᱟᱦᱟᱸ ᱠᱚ ᱡᱮᱢᱚᱱ ᱵᱚᱨᱫᱷᱚᱢᱟᱱ ᱥᱟᱭᱤᱰ ᱫᱚ ᱠᱟᱹᱴᱤᱡ ᱥᱚᱢᱟᱱ ᱜᱮ ᱛᱟᱠᱚᱛᱮ ᱜᱮ ᱴᱷᱤᱠ ᱜᱮᱭᱟ ᱡᱟᱦᱟᱸ ᱛᱤᱱᱟᱹᱜ ᱥᱟᱺᱜᱤᱧ ᱠᱷᱚᱱᱟᱜ ᱵᱮᱱ ᱢᱮᱱᱟ ᱦᱮᱸ ᱡᱟᱦᱟᱸ ᱛᱤᱱᱟᱹᱜ ᱥᱟᱺᱜᱤᱧ ᱠᱷᱚᱱᱟᱜ ᱵᱮᱱ ᱢᱮᱟ ᱟᱹᱜᱩ ᱜᱟᱱᱚᱜᱼᱟ, ᱱᱮᱛᱟᱨ ᱱᱚᱣᱚ ᱠᱚᱨᱮ ᱢᱟ ᱵᱟᱝ ᱜᱟᱱᱚᱜᱼᱟ ᱥᱮ᱾
ᱵᱟᱝ ᱵᱟᱝ ᱵᱟᱝ ᱵᱟᱝ ᱦᱩᱱᱟᱜ ᱚᱸᱰᱮ ᱫᱚ ᱟᱱᱮ
ᱦᱚᱸ ᱢᱤᱥᱤᱱ ᱦᱚᱸ ᱪᱟᱯᱮ ᱧᱟᱢᱟᱭ ᱮᱭᱳᱭ ᱡᱷᱟᱢᱮᱞᱟ
ᱚᱱᱛᱮ ᱟᱨ ᱟᱵᱚ ᱱᱚᱛᱮ ᱫᱚ ᱛᱚᱯᱷᱟᱛ ᱜᱮᱭᱟ ᱜᱚᱝᱠᱮ ᱾
ᱦᱮᱸ ᱦᱮᱸ
ᱦᱩᱸ ᱟᱪᱪᱷᱟ ᱟᱪᱪᱷᱟ ᱛᱟᱦᱚᱞᱮ ᱥᱤᱛᱩᱝ ᱫᱷᱚᱨᱚᱱ ᱫᱤᱱ ᱫᱚ ᱚᱱᱠᱟ ᱢᱟᱱᱮ ᱛᱟᱦᱚᱞᱮ ᱪᱮᱫ ᱩᱢᱚᱨ ᱪᱮᱫ ᱞᱮᱠᱟ ᱪᱮᱫ ᱞᱮᱠᱟᱱ ᱠᱟᱹᱢᱤ ᱠᱚᱵᱚᱱ ᱠᱟᱹᱢᱤ ᱜᱮᱭᱟ ᱩᱱᱠᱩ ᱫᱚ ᱢᱟ ᱦᱟᱜ ᱚᱱᱠᱟ ᱪᱮᱫᱦᱚᱸ ᱵᱟᱝ ᱦᱩᱭᱩᱜ ᱜᱮᱭᱟ᱾
ᱩᱱᱠᱩ ᱚᱱᱠᱟ ᱫᱚ ᱪᱮᱫ ᱦᱚᱸ ᱵᱟᱝ ᱠᱟᱹᱢᱤ ᱦᱩᱭᱩᱜᱼᱟ, ᱮᱭ ᱚᱲᱟᱜ ᱠᱚᱨᱮ ᱜᱮ ᱪᱮᱫ ᱟᱫᱚᱵᱮᱱ ᱠᱟᱹᱢᱤᱭᱟ᱾
ᱦᱮᱸ ᱦᱮᱸ ᱦᱮᱸ ᱥᱮᱛᱚ ᱵᱩᱴᱮ ᱠᱟᱱᱟ ᱪᱟᱥ ᱠᱟᱹᱢᱤ ᱢᱟ ᱩᱱᱫᱚ ᱵᱟᱝᱜᱮ ᱜᱟᱱᱚᱜᱼᱟ, ᱦᱩᱸ
ᱟᱫᱚ ᱩᱱᱠᱩ ᱫᱚ ᱚᱱᱮ ᱵᱟᱦᱨᱮ ᱠᱟᱹᱢᱤ ᱠᱚᱠᱚ ᱪᱟᱞᱟᱣ ᱵᱟᱲᱟᱜᱼᱟ ᱪᱤᱠᱟᱹᱭᱟᱵᱱ ᱠᱟᱹᱢᱤ ᱠᱟᱛᱮᱜ ᱛᱚ ᱡᱚᱢ ᱦᱩᱭᱩᱜᱼᱟ ᱡᱟᱦᱟᱸ ᱠᱟᱛᱮ ᱦᱮᱞᱳ᱾
ᱦᱳᱭ ᱚᱱᱟ ᱫᱚ ᱪᱤᱠᱟᱹᱭᱟᱵᱱ ᱢᱤᱫᱴᱟᱝ ᱜᱷᱟᱨᱚᱸᱡᱽ ᱪᱟᱹᱞᱩ ᱠᱚᱨᱛᱮ ᱜᱮᱞᱮ ᱥᱮ ᱢᱟᱱᱮ ᱡᱤᱭᱟᱹᱲ ᱫᱚᱦᱚ ᱠᱚᱫᱚ ᱵᱟᱧᱪᱟᱣ ᱫᱚᱦᱚ ᱠᱚ ᱠᱟᱛᱮ ᱜᱮᱞᱮ ᱡᱟᱦᱟᱱᱟᱜ ᱵᱟᱝ ᱡᱟᱦᱟᱱᱟᱜ ᱢᱤᱫ ᱵᱤᱛᱟᱹ ᱞᱟᱡ ᱞᱟᱹᱜᱤᱫ ᱛᱮ ᱟᱨᱡᱟᱣ ᱫᱚ ᱞᱟᱹᱜᱤᱫ ᱜᱮᱭᱟ ᱞᱟᱜᱟᱜ ᱜᱮᱭᱟ ᱥᱮ᱾ ᱦᱩᱸ ᱤᱧ ᱟᱢ ᱫᱚ ᱦᱚᱭᱛᱚᱵᱱ ᱵᱩᱡᱟ ᱡᱮ ᱵᱟᱝ ᱨᱮᱸᱜᱮᱡ ᱠᱟᱱᱟ ᱠᱤᱱᱛᱩ ᱞᱟᱡ ᱫᱚ ᱟᱨ ᱵᱟᱭ ᱵᱩᱡᱟ,
ᱵᱟᱭ ᱵᱩᱡᱟ ᱚᱱᱟ ᱠᱟᱛᱷᱟ ᱫᱚ᱾
ᱟᱪᱪᱷᱟ ᱟᱪᱷᱟ ᱡᱟᱭᱦᱳᱠ ᱚᱱᱟ ᱦᱚᱸ ᱡᱚᱛᱚ ᱞᱮᱠᱟᱱ ᱡᱚᱠᱷᱚᱱ ᱪᱟᱸᱫᱳ ᱵᱚᱸᱜᱟ ᱥᱤᱨᱡᱟᱹᱣ ᱟᱠᱟᱫ ᱵᱚᱱᱟᱭ ᱟᱹᱥᱩᱞ ᱨᱮᱱᱟᱜ ᱫᱟᱲᱮ ᱦᱚᱸᱭ ᱮᱢ ᱟᱠᱟᱫ ᱵᱚᱱᱟ ᱛᱚ ᱟᱹᱥᱩᱞᱚᱜᱵᱚᱱ ᱚᱱᱠᱟᱜᱮ ᱦᱮᱸ ᱦᱮᱸ᱾ ᱡᱟᱦᱟ ᱥᱮᱜ ᱵᱟᱝ ᱡᱟᱦᱟᱸ ᱥᱮᱫ ᱛᱮ ᱟᱨᱡᱟᱣ ᱠᱟᱛᱮ ᱵᱚᱱ ᱟᱹᱥᱩᱞ ᱫᱟᱲᱮᱭᱟᱜ ᱜᱮᱭᱟ, ᱟᱨ ᱟᱨ ᱧᱮᱞ ᱵᱮᱱ ᱢᱤᱫᱴᱟᱝ ᱠᱟᱛᱷᱟ ᱱᱚᱣᱟ ᱟᱹᱥᱩᱞ ᱠᱟᱛ ᱡᱚᱠᱷᱚᱱ ᱞᱤᱧ ᱩᱭᱦᱟᱹᱨ ᱧᱟᱢ ᱠᱮᱫᱟᱞᱤᱧ ᱫᱤᱥᱚᱢ ᱫᱤᱥᱚᱢ ᱦᱚᱭᱛᱚ ᱡᱩᱫᱤᱵᱮᱱ ᱫᱟᱲᱟ ᱟᱠᱟᱫ ᱨᱮᱦᱚᱸ ᱟᱨ ᱧᱮᱞ ᱠᱚᱵᱮᱱ ᱟᱵᱚ ᱥᱟᱱᱛᱟᱲ ᱡᱩᱫᱤ ᱫᱚ ᱠᱚᱠᱚᱭ ᱦᱚᱲ ᱥᱮ ᱢᱟᱱᱮ ᱡᱟᱦᱟᱸ ᱫᱚ ᱠᱩᱸᱵᱽᱲᱩ,
ᱦᱮᱸ ᱦᱮᱸ ᱵᱚᱦᱩᱛ ᱠᱚᱢ, ᱦᱟᱱᱮ ᱵᱟᱝ ᱵᱚᱞ ᱵᱟᱝ ᱞᱟᱹᱭ ᱜᱮ ᱵᱟᱝ ᱞᱮᱠᱷᱟᱟᱜᱮ,
ᱦᱮᱸ ᱦᱮ ᱵᱟᱝ ᱞᱟᱹᱭ ᱜᱟᱱᱚᱜᱼᱟ ᱡᱮ ᱢᱮᱱᱟᱜ ᱠᱚᱣᱟ ᱢᱮᱱᱛᱮ᱾
ᱦᱮᱸ,
ᱟᱨ ᱮᱴᱟᱜ ᱮᱴᱟᱜ ᱡᱟᱹᱛᱤ ᱧᱮᱞ ᱠᱚᱵᱮᱱ ᱛᱤᱱᱟᱹᱜ ᱠᱷᱠᱚᱭ ᱦᱚᱲ ᱦᱳᱭ ᱦᱳᱭ, ᱦᱩᱸ ᱦᱩᱸ ᱦᱩᱸ᱾
ᱠᱩᱢᱲᱩ
ᱦᱩᱸ ᱦᱩᱸ ᱠᱤᱱᱛᱩ ᱟᱵᱚ ᱫᱚ ᱪᱟᱸᱫᱳ ᱵᱚᱸᱜᱟ ᱮᱢᱚᱱᱮ ᱥᱤᱨᱡᱚᱱ ᱟᱠᱟᱫ ᱵᱚᱱᱟ ᱟᱛᱩ ᱠᱚᱨᱮ ᱵᱩᱨᱩ ᱱᱤᱡᱮᱨᱟᱜ ᱫᱟᱲᱮᱛᱮ ᱢᱟᱱᱮ ᱵᱟᱠᱚ ᱞᱟᱹᱭ ᱠᱮᱫᱟ ᱫᱟᱲᱮᱜ ᱜᱮ ᱫᱷᱚᱱ
ᱦᱮᱸ ᱡᱟᱦᱟᱸ ᱞᱮᱠᱟ ᱠᱟᱛᱮᱜ ᱦᱚᱞᱳ ᱱᱤᱡᱮ ᱛᱮᱵᱚᱱ ᱠᱚᱨᱟᱣᱮᱫ ᱜᱮᱭᱟ᱾
ᱦᱳᱭ ᱡᱟᱭᱦᱳᱠ ᱟᱫᱚ ᱚᱱᱠᱟᱜᱮ ᱡᱷᱚᱛᱚ ᱦᱚᱲ ᱪᱟᱸᱫᱳ ᱵᱚᱸᱜ ᱮᱢ ᱟᱠᱟᱫ ᱵᱚᱱᱟ᱾ ᱦᱳᱭᱛᱚ ᱫᱟᱲᱮᱜ ᱜᱮ ᱫᱚᱦᱚᱱ ᱛᱟᱵᱚᱱ ᱚᱱᱠᱟ ᱢᱮᱱ ᱠᱟᱛᱮᱜ ᱜᱮ ᱦᱮᱸ ᱵᱟᱝ? ᱦᱳᱭ ᱚᱱᱟᱜᱮ ᱠᱟᱡᱽ ᱨᱮ ᱞᱟᱜᱟᱣ ᱦᱩᱭᱩᱜᱼᱟ, ᱟᱪ ᱟᱹᱰᱤ ᱱᱟᱯᱟᱭ ᱚᱱᱠᱟᱜ ᱜᱮ ᱟᱞᱮ ᱱᱚᱛᱮ ᱦᱚᱸ ᱜᱚᱝᱠᱮ ᱟᱫᱚ ᱱᱚᱝᱠᱟ ᱡᱟᱦᱟᱱᱟᱜ ᱜᱮ ᱦᱟᱥᱟ ᱨᱮᱦᱚᱸ ᱟᱨ ᱵᱟᱹᱫ ᱨᱮᱦᱚᱸ ᱠᱷᱮᱛ ᱨᱮᱦᱚᱸ ᱟᱵᱤᱱᱟᱜ ᱦᱚᱲᱢᱚ ᱫᱟᱲᱮ ᱡᱩᱫᱤ ᱵᱟᱵᱮᱱ ᱠᱷᱟ ᱴᱟᱣᱟ ᱚᱸ
ᱛᱟᱦᱚᱞᱮ ᱫᱚ ᱚᱠᱟ ᱨᱮᱦᱚᱸ, ᱛᱟᱦᱚᱞᱮ ᱢᱟ ᱚᱠᱟ ᱨᱮᱦᱚᱸ ᱵᱟᱝ ᱦᱩᱭᱩᱜᱼᱟ ᱡᱩᱫᱤ ᱵᱟᱵᱮᱱ ᱠᱷᱟᱴᱟᱜ ᱠᱷᱟᱡ ᱫᱚ ᱠᱤ ᱦᱩᱭᱩᱜᱼᱟ, ᱚᱱᱠᱟ ᱫᱚ ᱵᱤᱱᱟᱹ ᱠᱷᱟᱴᱟᱣ ᱫᱚ ᱵᱟᱝ ᱦᱩᱭᱩᱜᱼᱟ᱾ ᱡᱟᱦᱟᱸ ᱛᱤᱱᱟᱹᱜ ᱟᱵᱮᱱ ᱱᱚᱜᱼᱚᱭ ᱵᱟᱡᱟᱨ ᱥᱟᱦᱟᱨ ᱠᱚᱨᱮ ᱛᱟᱦᱮᱸ ᱠᱟᱛᱮᱜ ᱠᱤ ᱵᱟᱧ ᱵᱤᱱᱟᱹ ᱠᱷᱟᱴᱟᱣ ᱛᱮ ᱦᱩᱭᱩᱜ ᱠᱟᱱᱟ? ᱪᱟᱞᱟᱣ ᱫᱚ ᱦᱩᱭᱩᱜ ᱠᱟᱱ ᱜᱮᱭᱟ ᱪᱤᱠᱟᱹᱭᱟᱵᱱ ᱠᱟᱹᱢᱤ
ᱦᱩᱸ ᱪᱤᱠᱟᱹᱭ ᱟᱵᱮᱱ ᱦᱮᱸ ᱦᱮᱸ ᱚᱵᱚᱥᱥᱭ ᱚᱵᱚᱥᱥᱭ᱾ ᱡᱟᱭᱦᱳᱠ ᱚᱱᱠ ᱜᱮ ᱱᱟᱞᱦᱟ ᱛᱩᱢᱟᱹᱞ ᱠᱟᱛᱮᱜ ᱨᱮᱦᱚᱸ ᱟᱵᱚ ᱫᱚ ᱠᱤᱱᱛᱩ ᱚᱵᱷᱟᱵ ᱫᱚ ᱵᱟᱹᱱᱩᱜ ᱛᱟᱵᱚᱱᱟ ᱟᱨ ᱧᱮᱞ ᱢᱮ ᱱᱚᱝᱠᱟ ᱦᱮᱸ ᱦᱩᱸ ᱦᱩᱸ ᱦᱩᱸ᱾ ᱮᱱᱛᱮ ᱨᱮᱦᱚᱸ ᱢᱟᱱᱮ ᱟᱵᱚ ᱮᱱᱮᱡ ᱥᱮᱨᱮᱧ ᱞᱟᱭᱼᱞᱟᱠᱪᱟᱨ ᱡᱤᱭᱟᱹᱲ ᱫᱚᱦᱚ ᱠᱟᱫᱟ ᱵᱚᱱ᱾
ᱦᱮᱸ᱾ ᱡᱮᱢᱚᱱ ᱱᱚᱜᱼᱚᱭ ᱡᱮᱢᱚᱱ ᱦᱱᱟᱜ ᱯᱚᱨᱟᱽ ᱯᱚᱨᱚᱵᱽ ᱠᱚᱨᱮ ᱦᱚᱸ ᱡᱮᱢᱚᱱ ᱵᱷᱟᱹᱞᱤ ᱜᱮᱵᱚᱱ ᱢᱟᱱᱟᱣᱟ ᱡᱚᱛᱚ ᱠᱤᱪᱷᱩ ᱜᱮ᱾ ᱚᱱᱟ ᱠᱚᱛᱮ ᱦᱚᱸ ᱡᱮᱢᱚᱱ ᱠᱳᱚᱱᱚ ᱚᱵᱷᱟᱵ ᱫᱚ ᱵᱟᱝ ᱦᱩᱭᱩᱜᱼᱟ, ᱡᱮᱢᱚᱱ ᱟᱵᱮᱱ ᱡᱟᱦᱟᱸ ᱛᱤᱱᱟᱹᱜ ᱨᱮᱸᱜᱮᱡ ᱡᱟᱦᱟᱸ ᱡᱟᱦᱟᱸ ᱛᱤᱱᱟᱹᱜ ᱜᱮᱵᱱ ᱛᱟᱦᱮᱱ ᱛᱚ, ᱤᱱᱟᱹ ᱥᱚᱢᱚᱭ ᱫᱚ ᱴᱷᱤᱠ ᱜᱮᱵᱮᱱ ᱠᱩᱞᱤ ᱡᱚᱛᱚ᱾
ᱦᱳᱭ ᱦᱳᱭ, ᱛᱟᱦᱚᱞᱮ ᱜᱚᱢᱠᱮ ᱚᱱᱠᱟ ᱚ ᱯᱚᱨᱚᱵᱽ ᱯᱩᱱᱟᱹᱭ ᱠᱚᱫᱚ ᱚᱱᱛᱮ ᱢᱮᱱᱟᱜ ᱛᱟᱵᱚᱱᱟ ᱥᱮ ᱵᱟᱹᱱᱩᱜᱼᱟ?
ᱱᱚᱛᱮ ᱫᱚ ᱡᱚᱛᱚ ᱜᱮ ᱢᱮᱱᱟᱜ ᱜᱮᱭᱟ᱾
ᱟᱪᱪᱷᱟ ᱵᱟᱦᱟ ᱥᱚᱨᱦᱟᱭ ᱢᱟᱸᱜ ᱢᱚᱬᱮ ᱱᱚᱣᱟ ᱠᱚ᱾
ᱦᱮᱸ ᱡᱚᱛᱚ ᱜᱮ, ᱚᱱᱟ ᱠᱚᱫᱚ ᱢᱮᱱᱟᱜ ᱜᱮᱭᱟ᱾ ᱟᱫᱚ ᱢᱟᱱᱟᱣ ᱦᱚᱸ ᱵᱷᱟᱹᱜᱤ ᱞᱤ ᱜᱮᱞᱮ ᱢᱟᱱᱟᱣ ᱜᱮᱭᱟ ᱞᱮ ᱥᱮ ᱟᱞᱮ ᱚᱱᱟ ᱠᱚᱨᱮ ᱫᱚ ᱡᱳᱨᱥᱳᱨ ᱜᱮ ᱡᱚᱛᱚ ᱜᱮ᱾
ᱚ ᱦᱮᱸ ᱛᱚ ᱜᱚᱢᱠᱮ ᱥᱟᱱᱛᱟᱲ ᱡᱟᱹᱛᱤ ᱢᱟ ᱵᱤᱨ ᱵᱩᱨᱩ ᱵᱚᱸᱜᱟ ᱦᱚᱲ ᱠᱟᱱᱟ ᱵᱚᱱ ᱦᱮᱸ᱾ ᱥᱮ ᱛᱚ ᱟᱵᱚᱣᱟᱜ ᱫᱚ ᱢᱟᱭᱟᱢ ᱨᱮᱜᱮ ᱨᱟᱹᱥᱠᱟᱹ ᱫᱚ ᱢᱮᱱᱟᱜᱼᱟ᱾ ᱢᱟᱭᱟᱢ ᱨᱮᱜᱮ ᱨᱟᱹᱥᱠᱟᱹ ᱛᱟᱵᱚᱱ ᱛᱚ, ᱚᱱᱠᱟ ᱞᱮᱠᱟᱛᱮ ᱚᱱᱠᱟ ᱫᱤᱥᱚᱢ ᱡᱟ ᱠᱟᱱ ᱢᱟᱱᱢᱤ ᱨᱮ ᱟᱨᱦᱚᱸ ᱜᱟᱛᱮ ᱠᱚ ᱥᱟᱶ ᱜᱚᱯᱯᱚᱭ ᱦᱩᱭᱩᱜ ᱠᱟᱱᱟ ᱦᱮᱸ ᱥᱮ ᱛᱚ ᱫᱤᱥᱚᱢ ᱫᱤᱥᱚᱢ ᱜᱮ ᱢᱟᱱᱟᱣ ᱵᱟᱛᱟᱣ ᱛᱟᱵᱚᱱᱟ ᱠᱚ, ᱟᱵᱚᱣᱟᱜ ᱞᱟᱭᱞᱟᱠᱪᱟᱨ ᱡᱤᱭᱟᱹᱲ ᱫᱚᱦᱚ ᱠᱟᱜ ᱜᱮᱭᱟ ᱠᱚ᱾ ᱛᱚ ᱟᱯᱮ ᱚᱱᱛᱮ ᱪᱮᱫ ᱞᱮᱠᱟ ᱱᱚᱝᱠᱟ ᱱᱤᱛᱚᱜ ᱡᱟᱸᱦᱟᱸ ᱮᱱᱮᱡ ᱥᱤᱨᱤᱧ
ᱟᱞᱮ ᱥᱮᱫ ᱚᱱᱟᱢ ᱟᱞᱮᱥ ᱛᱳᱜ ᱫᱚ ᱢᱟᱨᱮᱱᱟᱜ ᱢᱟᱨᱮᱱᱟᱜ ᱜᱮ ᱪᱟᱞᱟᱜᱼᱟ, ᱟᱞᱮ ᱚᱱᱟ ᱠᱚᱨᱮ ᱫᱚ ᱚᱱᱮ ᱚᱱᱠᱟ ᱠᱚ ᱢᱟᱱᱮ ᱱᱚᱜᱼᱚᱭ ᱟᱵᱚ ᱠᱤᱪᱷᱩ ᱚᱱᱟ ᱯᱟᱨᱜᱟᱱᱟ ᱠᱚ ᱤᱭᱟᱹ ᱠᱟᱛᱮᱜ ᱠᱚ ᱤᱭᱟᱹᱣ ᱠᱟᱫᱟ ᱡᱮ ᱠᱚᱱᱚ ᱢᱟᱱ ᱟᱵᱚ ᱥᱟᱱᱛᱟᱲᱟᱜ ᱡᱟᱸᱦᱟᱸᱱᱟᱜ ᱵᱟᱦᱟ, ᱥᱚᱨᱚᱦᱟᱭ, ᱠᱟᱨᱟᱢ, ᱡᱟᱸᱦᱟᱸ ᱱᱟᱜ ᱨᱮᱜᱮ ᱳᱭ ᱟᱵᱚ ᱡᱮᱢᱚᱱ ᱫᱤᱠᱩ ᱡᱤᱱᱤᱥ ᱫᱚ ᱵᱟᱵᱚᱱ ᱵᱮᱵᱚᱦᱟᱨᱟ᱾ ᱱᱚᱜᱼᱭ ᱡᱮᱢᱚᱱ ᱛᱮᱦᱮᱧ ᱜᱟᱯᱟ ᱫᱚ ᱰᱤᱡᱮ ᱞᱟᱜᱽᱲᱤ ᱠᱚ ᱦᱩᱭᱩᱜ ᱠᱟᱱᱟ᱾ ᱚᱱᱟ ᱠᱚᱫᱚ ᱟᱞᱮ ᱥᱮᱫ ᱫᱚ ᱯᱩᱨᱟᱹ ᱴᱳᱴᱟᱹᱞᱤ ᱵᱚᱱᱫᱚ ᱜᱮᱭᱟ, ᱠᱟᱨᱚᱱ ᱢᱮᱱ ᱚᱱᱟ ᱫᱚ ᱞᱟᱴᱩ ᱤᱭᱟᱹ ᱢᱟᱱᱮ ᱚᱱᱠᱟ ᱢᱟᱺᱡᱷᱤ ᱯᱟᱨᱜᱟᱱᱟ ᱠᱚ ᱤᱭᱟᱹᱣ ᱩᱛᱟᱹᱨ ᱟᱠᱟᱫᱟ,
ᱦᱮᱸ ᱦᱮᱸ ᱦᱮᱸ ᱦᱮᱸ᱾
ᱢᱟᱱᱮ ᱞᱟᱹᱭ ᱩᱛᱟᱹᱨ ᱠᱟᱫᱟ ᱠᱚ ᱡᱮ ᱟᱫᱚ ᱚᱱᱟᱛᱮ ᱡᱚ ᱛᱚ ᱦᱚᱲ ᱜᱮ ᱟᱞᱮ ᱚᱱᱟ ᱠᱚᱨᱮᱱ ᱫᱚ ᱢᱟᱱᱮ ᱵᱟᱦᱟ, ᱥᱚᱨᱚᱦᱟᱭ, ᱠᱟᱨᱟᱢ ᱠᱚᱨᱮ ᱪᱮᱫ ᱠᱚᱨᱮ ᱦᱚᱸ ᱚᱱᱠᱟ ᱢᱟᱭᱤᱠ ᱵᱚᱥ ᱠᱚᱫᱚ ᱢᱟᱱᱮ ᱰᱤᱡᱮ ᱠᱚᱫᱚ ᱵᱟᱝ ᱪᱟᱞᱟᱜᱼᱟ᱾ ᱱᱚᱜᱼᱚᱭ ᱡᱮᱢᱚᱱ ᱯᱨᱳᱜᱨᱟᱢ ᱠᱚ ᱟᱞᱮᱥᱮᱫ ᱫᱚ ᱱᱚᱜᱼᱚᱭ ᱦᱩᱞ ᱢᱟᱦᱟ ᱠᱚᱨᱮ ᱟᱞᱮᱥᱮᱫ ᱫᱚ ᱯᱨᱳᱜᱨᱟᱢ ᱠᱚᱫᱚ ᱚᱱᱠᱟ ᱫᱚ ᱵᱟᱝ ᱦᱩᱭᱩᱜᱼᱟ᱾ ᱡᱟ ᱦᱩᱭᱩᱜᱼᱟ, ᱥᱟᱱᱛᱟᱲᱤᱭᱟᱜ ᱤᱭᱟᱹ ᱛᱮᱜᱮ ᱢᱟᱱᱮ ᱞᱟᱭᱼᱞᱟᱠᱪᱟᱨ ᱤᱭᱟᱹ ᱛᱮᱜᱮ᱾ ᱠᱚᱱᱚ ᱢᱟᱭᱤᱠ ᱵᱚᱠᱥ ᱫᱚ ᱵᱟᱝ ᱛᱟᱦᱮᱱᱟ ᱢᱟᱭᱤᱠ ᱵᱚᱠᱥ ᱛᱟᱦᱮᱱᱟ, ᱥᱩᱫᱩ ᱳᱭ ᱦᱚᱦᱚ ᱵᱟᱲᱟ ᱞᱟᱜᱤᱫ ᱮᱱᱟᱣᱩᱱᱥᱢᱮᱱᱴ ᱞᱟᱜᱤᱫ ᱤᱱᱟᱹ
ᱦᱳᱭ ᱦᱳᱭ ᱟᱹᱰᱤ ᱟᱹᱰᱤ
ᱰᱟᱱᱥ ᱠᱚ ᱦᱩᱭᱩᱜᱼᱟ, ᱚᱱᱟ ᱠᱚᱫᱚ ᱪᱮᱫ ᱦᱚᱸ ᱵᱟᱝ ᱡᱟ ᱦᱩᱭᱩᱜᱼᱟ ᱯᱟᱛᱟ ᱮᱱᱮᱡ ᱢᱮ ᱯᱟᱛᱟ ᱮᱱᱮᱡ ᱯᱮ ᱛᱟᱨ ᱢᱟᱱᱮ ᱦᱩᱭ ᱴᱷᱤᱠ ᱜᱮᱭᱟ᱾ ᱠᱤᱱᱛᱩ ᱠᱚᱱᱚ ᱚᱱᱠᱟ ᱰᱤᱡᱮ ᱞᱟᱜᱽᱲᱮ ᱢᱟᱱᱮ, ᱰᱤᱡᱮ ᱥᱟᱣᱩᱱᱰ ᱥᱤᱥᱴᱮᱢ ᱜᱮ, ᱚᱸᱰᱮ ᱫᱚ ᱵᱮᱵᱚᱦᱟᱨ ᱫᱚ ᱵᱟᱝ ᱟᱞᱮᱥᱮᱫ ᱫᱚ ᱡᱚᱛᱚ ᱨᱮᱜᱮ ᱵᱟᱦᱟ ᱥᱚᱨᱦᱟᱭ, ᱠᱟᱨᱟᱢ ᱠᱚ ᱪᱮᱫ ᱨᱮᱦᱚᱸ ᱵᱟᱝ᱾
ᱟᱪᱪᱷᱟ ᱟᱪᱪᱷᱟ ᱟᱹᱰᱤ ᱟᱹᱰᱤ ᱥᱟᱨᱦᱟᱣ ᱟᱹᱰᱤ ᱟᱹᱰᱤ ᱜᱚᱨᱚᱵᱽ ᱞᱮᱠᱟᱱ ᱠᱟᱛᱷᱟ ᱵᱮᱱ ᱞᱟᱹᱭᱫᱟ ᱡᱮ ᱵᱟᱝ ᱢᱟᱱᱟ ᱵᱟᱨᱚᱱ ᱞᱟᱹᱠ ᱛᱤ ᱠᱟᱱᱟ ᱪᱮᱫᱟᱜ ᱥᱮ ᱚᱱᱟ ᱠᱚ ᱫᱤᱱ ᱵᱟᱫ ᱠᱟᱛᱮᱫ ᱟᱨᱚ ᱛᱚ ᱫᱤᱱ ᱢᱮᱱᱟᱜᱼᱟ ᱚᱱᱟ ᱠᱚ ᱰᱤᱡᱮ ᱵᱚᱠᱥᱚ ᱪᱟᱹᱞᱩᱭ ᱛᱟᱵᱩᱱ ᱯᱮ ᱦᱮᱸ ᱵᱟᱝ? ᱦᱩᱸ ᱦᱩᱸ ᱦᱩᱸ ᱦᱩᱸ
ᱦᱚᱭ ᱢᱟᱱᱮ ᱱᱤᱛ ᱦᱚᱸᱛᱚ ᱟᱵᱚᱣᱟᱜ ᱫᱚ ᱯᱟᱛᱟ ᱪᱷᱟᱛᱟ ᱫᱚ ᱦᱩᱭᱩᱜ ᱠᱟᱱ ᱜᱮᱭᱟ ᱥᱮ᱾ ᱮᱢᱱᱤ ᱦᱮᱸ ᱮᱢᱱᱤ ᱜᱚᱨᱚ ᱦᱩᱭᱮᱱᱟ ᱯᱩᱨᱟᱹ ᱨᱟᱹᱥᱠᱟᱹᱭ ᱛᱟᱵᱚᱱ ᱯᱮ, ᱡᱮ ᱦᱮᱞᱳᱜ ᱟᱵᱚᱣᱟᱜ ᱥᱟᱱᱛᱟᱲᱟᱜ ᱤᱭᱟᱹ ᱥᱟᱱᱛᱟᱲ ᱨᱮᱱᱟᱜ ᱚᱱᱟ ᱥᱟᱱᱛᱟᱲ ᱥᱚᱢᱟᱡᱽᱵᱮ ᱨᱮᱱᱟᱜ, ᱤᱱᱟᱹ ᱦᱤᱞᱳᱜ ᱫᱚ ᱵᱟᱝ ᱢᱤᱫ ᱫᱤᱱ ᱛᱮᱫᱚ ᱵᱟᱝ ᱪᱤᱠᱟᱹᱜᱼᱟ!
ᱵᱟᱝ ᱵᱟᱝ ᱵᱟᱝ ᱵᱟᱝ! ᱟᱫᱚ ᱚᱸᱠᱟᱜᱮ ᱜᱚᱝᱠᱮ ᱢᱟᱱᱮ ᱠᱟᱛᱷᱟ ᱨᱚᱲ ᱥᱟᱱᱟ ᱠᱟᱱᱟ ᱟᱫᱚ ᱦᱚᱸᱜᱼᱚᱭ ᱡᱮ ᱚᱸᱠᱟᱢᱟ ᱡᱟᱸᱦᱟᱸ ᱵᱟᱹᱲᱤᱡ ᱚᱨᱥᱚᱝ ᱠᱚ ᱢᱮᱫᱴᱟᱝ ᱟᱛᱳ ᱠᱷᱚᱱ ᱜᱮᱛᱚ ᱦᱟᱸᱜ ᱵᱚᱞᱚᱱᱟ ᱦᱮᱸ ᱥᱮ ᱵᱟᱝ?
ᱦᱮᱸ ᱦᱮᱸ ᱦᱮᱸ ᱦᱮᱸ ᱦᱮᱸ!
ᱟᱱᱳᱣᱟ ᱟᱛᱳ ᱢᱚᱬᱮ ᱦᱚᱲᱻᱢᱟ ᱢᱚᱬᱮ ᱦᱚᱲ ᱢᱟ ᱦᱟᱸᱜ ᱚᱸᱠᱟ ᱫᱚ ᱡᱚᱛᱚ ᱞᱮᱠᱟᱱ ᱫᱚ ᱵᱟᱠᱚ ᱵᱩᱡᱽ ᱛᱟᱵᱚᱱᱟ ᱠᱟᱛ- ᱛᱟ ᱠᱚᱫᱚ, ᱱᱚᱣᱟ ᱠᱟᱛᱤᱨ ᱜᱮ ᱚᱱᱟ ᱠᱟᱛᱮ ᱱᱤᱛᱚᱜ ᱡᱟᱸᱦᱟ ᱟᱫᱚ ᱛᱟᱦᱮᱸᱱ ᱞᱟᱹᱭ ᱫᱚᱠᱚ ᱡᱟᱸᱦᱟᱸᱭ ᱢᱟᱹᱭ ᱵᱟᱹᱵᱩ ᱛᱟᱠᱩ ᱡᱮ ᱱᱚᱝᱠᱟ ᱠᱚᱨᱟᱣ ᱵᱚᱱ ᱱᱷᱟᱝᱠᱟᱭᱟᱵᱚᱱ ᱛᱟᱦᱚᱞᱮ ᱩᱱᱠᱩ ᱦᱮᱸ ᱥᱟᱨᱤᱭᱟᱜ ᱠᱚ ᱜᱮᱠᱚ ᱟᱵᱚ ᱞᱮᱠᱟ ᱱᱚᱜᱼᱚᱸᱠᱟᱱ ᱡᱟᱭ ᱡᱩᱣᱟᱹᱱ ᱠᱚᱣᱟᱜ ᱱᱤᱛᱚᱜ ᱢᱟᱱᱮ ᱱᱚᱣᱟ ᱠᱚ ᱵᱤᱨᱩᱫᱽ ᱨᱮᱵᱚᱱ ᱨᱚᱲ ᱠᱟᱱᱟ ᱥᱮ ᱱᱚᱣᱟᱠ- ᱠᱚ ᱢᱟᱱᱟ ᱵᱟᱨᱚᱱᱮᱫ ᱠᱚᱣᱟ ᱛᱚᱻ ᱱᱚᱣᱟ ᱦᱚᱸ ᱞᱟᱹᱠᱛᱤ ᱠᱟᱱ ᱜᱮᱭᱟ ᱡᱮ ᱵᱟᱝ ᱟᱯᱠᱳ ᱢᱟᱨᱟᱝ ᱢᱟᱺᱡᱷᱤ ᱦᱚᱲ ᱡᱮ ᱱᱚᱣᱟ ᱫᱚ ᱵᱩᱡᱷᱟᱹᱣ ᱠᱚ ᱦᱩᱭᱩᱜ ᱛᱟᱵᱚᱱᱟ ᱥᱮ ᱵᱟᱲᱟᱭ ᱦᱚᱪᱚ ᱠᱚᱜᱮ ᱱᱚᱣᱟ ᱠᱚᱫᱚ ᱵᱟᱹᱲᱤᱡ ᱫᱤᱱ ᱫᱤᱱᱛᱮ ᱦᱤᱡᱩᱜ ᱠᱟᱱ ᱛᱟᱵᱚᱱᱟ ᱟᱵᱚᱣᱟᱜ ᱥᱚᱢᱟᱡ ᱨᱮ ᱦᱮᱸᱥᱮ! ᱜᱚᱲᱚ ᱟᱠᱚ ᱛᱟᱵᱚᱱ ᱯᱮ ᱩᱱᱠᱩ ᱦᱚᱸ ᱡᱮ ᱵᱟᱝ ᱱᱚᱣᱟ ᱠᱚᱫᱚ ᱵᱟᱹᱲᱤᱡᱟᱜ ᱫᱚ ᱟᱞᱚᱵᱚᱱ ᱠᱚᱨᱟᱣ ᱢᱟ ᱦᱮᱸᱥᱮ᱾
ᱱᱳᱣᱟᱫᱚ ᱡᱚᱛᱚ ᱦᱚᱲᱟᱜ ᱠᱟᱱ ᱛᱟᱵᱚᱱ ᱜᱮᱭᱟ ᱛᱚ, ᱡᱚᱛᱚ ᱦᱚᱲ ᱛᱮᱜᱮ ᱧᱮᱞ ᱦᱩᱭᱩᱜ ᱛᱟᱵᱚᱱᱟ, ᱡᱮ ᱟᱯᱮ ᱥᱮᱫ ᱦᱩᱭᱩᱜ ᱢᱮᱱᱛᱮ ᱟᱞᱮ ᱫᱚ ᱵᱟᱞᱮ ᱜᱚᱲᱚᱣᱟᱯᱮᱭᱟ ᱥᱮ ᱪᱮᱫ ᱱᱚᱣᱟ ᱠᱟᱛᱷᱟ ᱛᱚ ᱵᱟᱝ ᱞᱟᱹᱭᱟ, ᱡᱚᱛᱚ ᱦᱚᱲᱜᱮ ᱜᱚᱲᱚᱣᱟᱠᱚ ᱦᱩᱭᱩᱜᱼᱟ᱾ ᱟᱵᱚ ᱫᱚᱻᱡᱚᱛ ᱟᱵᱚ ᱫᱚ ᱢᱤᱫ ᱤᱭᱟᱹ ᱦᱚᱲ ᱛᱚ ᱢᱤᱫ ᱢᱟᱭᱟ ᱦᱚᱲ ᱞᱮᱠᱟ ᱜᱮ ᱥᱟᱵ
ᱦᱳᱭ ᱢᱤᱫ ᱢᱟᱭᱟᱝ ᱦᱚᱲ ᱜᱮ ᱦᱩᱸ ᱦᱩᱸᱦᱩ ᱦᱩᱸ ᱾
ᱡᱚᱛᱚ ᱥᱮᱱᱟᱜ ᱟᱵᱚ ᱫᱚ ᱧᱮᱞ ᱦᱩᱭᱩᱜ ᱛᱟᱵᱚᱱ ᱜᱮ ᱡᱚᱛ- ᱛᱚᱞ ᱡᱟᱦᱟᱸᱥᱮᱫ ᱜᱮ ᱦᱩᱭᱩᱜ ᱡᱟᱦᱟᱸᱱᱟᱜ ᱵᱟᱹᱲᱤᱡ, ᱡᱚᱛᱚ ᱜᱮ ᱜᱚᱲᱚᱻ ᱥᱚᱯ- ᱯᱚᱫᱚᱜ ᱞᱟᱜᱟᱜ ᱜᱮ ᱛᱟᱵᱚᱱᱟ᱾
ᱟᱵᱚ ᱫᱚ ᱮᱠᱵᱟᱨᱮ ᱯᱤᱞᱪᱩ ᱜᱚᱲᱟ ᱨᱮᱱ ᱢᱤᱫ ᱢᱟᱭᱟᱝ ᱨᱮᱱ ᱦᱚᱲ ᱠᱟᱱᱟ ᱵᱚᱱ ᱛᱚ, ᱜᱚᱲᱚ ᱥᱚᱯᱚᱲᱚᱜ ᱵᱟᱝ ᱠᱷᱟᱱ ᱪᱤᱠᱟᱹᱛᱮ ᱟᱵᱚᱣᱟᱜ ᱥᱟᱶᱛᱟ ᱥᱚᱢᱟᱡᱽ ᱫᱚᱵᱚᱱ ᱞᱟᱦᱟ ᱤᱫᱤᱭᱟ ᱦᱮᱸ ᱥᱮ ᱵᱟᱝᱼᱟ? ᱦᱩᱸ! ᱟᱹᱰᱤ ᱟᱹᱰᱤ ᱦᱮᱸ ᱱᱟᱯᱟᱭ ᱠᱟᱛ- ᱷᱟ ᱵᱮᱱ ᱞᱟᱹᱭ ᱥᱚᱫᱚᱨ ᱠᱮᱫᱟ ᱜᱚᱢᱠᱮ ᱛᱟᱦᱚᱞᱮ ᱜᱚᱢᱠᱮ ᱚᱠᱛᱚ ᱢᱟ ᱠᱷᱟᱴᱚ ᱜᱮᱛᱟ ᱞᱟᱝᱼᱟ,
ᱦᱮᱸ ᱦᱮᱸ᱾
ᱟᱪᱷᱟ ᱛᱟᱦᱮᱞᱮ ᱢᱟ ᱛᱟᱦᱮᱞᱮ ᱢᱩᱪᱟᱹᱫ ᱡᱚᱦᱟᱨ! ᱦᱩᱸ᱾ ᱦᱩᱸ ᱦᱩᱸᱡᱚᱦᱟᱨ ᱜᱮ ᱾